ᱦᱳᱭ
ᱦ ᱡᱚᱦᱟᱨ ᱜᱮ ᱾
ᱦᱳᱭ
ᱦᱳ ᱟᱨ ᱨᱚᱲ ᱨᱚᱲ ᱟᱸᱡᱚᱢᱚᱜ ᱠᱟᱱᱟ?
ᱦᱳᱭ ᱜᱚᱢᱠᱮ ᱟᱸᱡᱚᱢᱚᱜ ᱠᱟᱱᱟ᱾
ᱦᱮᱸ ᱟᱵᱤᱱᱟᱜ ᱦᱚᱸ ᱟᱵᱤᱱᱟᱜ ᱨᱚᱲ ᱦᱚᱸ ᱟᱸᱡᱚᱢᱚᱜ ᱠᱟᱱ ᱜᱮᱭᱟ ᱱᱤᱛᱚᱜ, ᱱᱤᱛ ᱢᱟ ᱞᱟᱹᱭ ᱵᱤᱱ ᱚᱲᱟᱜ ᱠᱚᱨᱮ ᱱᱟᱯᱟᱭ ᱵᱟᱲᱟ ᱜᱮ ᱢᱮᱱᱟᱜ ᱯᱮᱭᱟ ᱛᱟᱦᱞᱮ?
ᱦᱳᱭ ᱱᱟᱯᱟᱭ ᱜᱮ ᱱᱟᱦᱟᱜ ᱟᱞᱮ ᱠᱚᱫᱚ ᱥᱟᱱᱟᱢ ᱠᱚᱜᱮ ᱟᱨ ᱟᱯᱮ ᱜᱮ ᱪᱮᱫ ᱞᱮᱠᱟ?
ᱦᱮᱸ ᱟᱞᱮ ᱦᱚᱸ ᱱᱟᱯᱟᱭ ᱵᱟᱲᱟ ᱜᱮ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱞᱮᱭᱟ ᱟᱨ ᱱᱟᱯᱟᱭ ᱜᱮᱞᱮ ᱛᱟᱦᱮᱱᱟ᱾ ᱟᱨ ᱟᱯᱮ ᱦᱚᱸ ᱱᱟᱯᱟᱭ ᱜᱮ ᱛᱟᱦᱮᱱᱚᱜ ᱯᱮ᱾ ᱥᱮ
ᱦᱳᱭ
ᱦᱳᱭ ᱛᱟᱦᱚᱞᱮ ᱚᱱᱛᱮ ᱫᱚ ᱪᱟᱥ ᱵᱟᱥ ᱠᱚᱫᱚ ᱯᱮ ᱮᱛᱚᱦᱚᱵ ᱠᱮᱫᱟ ᱥᱮ ᱟᱹᱣᱨᱤ?
ᱜᱚᱢᱠᱮ ᱨᱚᱲ ᱠᱟᱴᱚᱜ ᱠᱟᱱ ᱛᱟᱵᱤᱱᱟ ᱨᱚᱲ ᱠᱟᱴᱚᱜ ᱠᱟᱱᱟ᱾
ᱢᱮᱱᱫᱟᱞᱤᱧ
ᱨᱚᱲ ᱛᱟᱵᱤᱱ ᱠᱟᱴᱚᱜ ᱠᱟᱱ ᱜᱮᱭᱟ ᱜᱚᱢᱠᱮ ᱱᱮᱴᱳᱣᱟᱨᱠ ᱵᱤᱱ ᱥᱟᱭᱤᱰ ᱞᱮᱠᱷᱟᱱ ᱫᱚ ᱟᱹᱰᱤ ᱱᱟᱯᱟᱭ ᱠᱚᱜᱼᱟ ᱦᱩᱱᱟ. ᱝᱼᱼ
ᱱᱚᱸᱰᱮ ᱟᱹᱞᱤᱧ ᱢᱟ ᱱᱮᱴᱳᱣᱟᱨᱠ ᱵᱩᱴᱟᱹᱨᱮᱜᱮ ᱢᱮᱱᱟᱜ ᱞᱤᱧᱟ ᱥᱮ᱾
ᱦᱮᱸ ᱡᱟᱦᱟᱸ ᱛᱤᱨᱮ ᱱᱟᱯᱟᱭ ᱜᱮ ᱟᱸᱡᱚᱢᱚᱜ ᱠᱟᱱ ᱛᱟᱵᱤᱱᱟ ᱡᱟᱦᱟᱸ ᱛᱤᱨᱮ ᱜᱮᱫ ᱜᱮᱫ ᱟᱸᱡᱢᱚᱜ ᱠᱟᱱᱟ᱾ ᱱᱤᱛᱚᱜ ᱫᱚ ᱱᱟᱯᱟᱭ ᱜᱮ ᱟᱸᱡᱚᱢᱚᱜ ᱠᱟᱱ ᱛᱟᱵᱤᱱᱟ ᱦᱮ ᱢᱟ ᱞᱟᱹᱭ ᱵᱤᱱ ᱪᱮᱫ ᱵᱤᱱ ᱞᱟᱹᱭ ᱮᱫ ᱛᱟᱦᱮᱫᱼᱟ?
ᱦᱳᱭᱼᱼ
ᱞᱟᱹᱭ ᱫᱟᱞᱤᱧ ᱪᱟᱥ ᱵᱟᱥ ᱠᱚᱫᱚ ᱛᱤᱱᱟᱹᱜ ᱥᱮᱫ ᱛᱤᱱᱟᱹᱜ ᱡᱷᱟᱹᱞ ᱥᱟᱺᱜᱤᱧ ᱯᱮ ᱤᱫᱤ ᱠᱮᱫᱼᱟ ᱚᱱᱟ ᱜᱮᱞᱤᱧ ᱞᱟᱹᱭ ᱮᱼᱼ
ᱚ ᱵᱟᱨᱚ ᱵᱟᱨᱚᱼᱼ ᱛ ᱦᱮᱸ ᱵᱟᱨ ᱦᱟᱯᱛᱟ ᱵᱟᱠᱤ ᱢᱮᱱᱟᱜᱼᱟ ᱱᱟᱟᱜᱼᱼ
ᱟᱪᱪᱷᱟ
ᱡᱟᱦᱟᱸ ᱫᱚ ᱡᱟᱹᱯᱟᱹᱭ ᱫᱟᱜ ᱟᱥᱟ ᱛᱟᱦᱮᱸ ᱠᱟᱱᱟ ᱡᱟᱦᱟᱸ ᱫᱚ ᱠᱮᱱᱮᱞ ᱥᱮᱨᱢᱟ ᱫᱟᱜ ᱛᱮᱞᱮ ᱨᱚᱦᱚᱭ ᱠᱟᱫᱟ
ᱟᱪᱪᱷᱟ ᱮᱱᱠᱷᱟᱱ ᱫᱚ ᱚᱱᱛᱮ ᱫᱚ ᱜᱷᱩᱴᱩ ᱫᱚ ᱱᱟᱜᱼᱼ ᱜᱷᱩᱴᱩ ᱞᱟᱹᱜᱤᱫ ᱫᱚ ᱥᱮᱨᱢᱟ ᱫᱟᱜ ᱡᱟᱹᱲᱤ ᱯᱮ ᱧᱟᱢ ᱠᱮᱫᱟ ᱱᱤᱛᱚᱜ ᱦᱟᱹᱨᱤᱡ ᱛᱮ?
ᱦᱳᱭ ᱧᱟᱢᱜᱮ᱾
ᱟᱹᱰᱤ ᱱᱟᱯᱟᱭ ᱟᱨᱼᱼ ᱟᱞᱮ ᱥᱮᱫ ᱢᱟ ᱱᱤᱛᱚᱜ ᱦᱚᱸ ᱟᱹᱣᱨᱤ ᱞᱮ ᱮᱦᱚᱵᱟ ᱪᱟᱥ ᱵᱟᱥ ᱠᱟᱹᱢᱤ ᱢᱟ, ᱪᱮᱠᱟ ᱛᱮᱞᱮ ᱡᱚᱢᱟ ᱱᱤᱭᱟᱹ ᱥᱮᱨᱢᱟ ᱚᱱᱟ ᱜᱮᱞᱮᱼᱼ ᱟᱹᱰᱤ ᱤᱭᱟᱹᱛᱮ ᱯᱟᱲᱟᱣ ᱠᱟᱱᱟ᱾ ᱫᱟᱜ ᱜᱮ ᱵᱟᱭ ᱡᱟᱹᱲᱤᱭᱟᱞᱮ ᱠᱟᱱᱟ ᱟᱞᱮ ᱱᱚᱛᱮ ᱢᱟ ᱚᱱᱮ ᱚᱱᱠᱟ᱾
ᱱᱚᱣᱟ ᱫᱚ ᱟᱹᱰᱤ ᱵᱷᱟᱵᱟᱣ ᱨᱮᱭᱟᱜ ᱠᱟᱛᱷᱟ ᱠᱟᱱ ᱜᱮᱭᱟ᱾
ᱦᱮᱸ
ᱢᱩᱥᱠᱤᱞ ᱜᱮᱭᱟ ᱛᱚ ᱚᱱᱠᱟ ᱜᱮ ᱢᱟᱱᱮ ᱥᱚᱢᱚᱭ ᱨᱮ ᱫᱟᱜ ᱜᱮᱭᱟ᱾ ᱟᱫᱚ ᱡᱚᱠᱷᱮᱡ ᱜᱮᱭᱟ ᱥᱮ ᱚᱠᱟ ᱫᱚ ᱛᱟᱭᱚᱢ ᱨᱮ ᱢᱩᱪᱟᱹᱫ ᱚᱠᱛᱚ ᱨᱮᱭ ᱫᱟᱜ ᱜᱮᱭᱟ ᱚᱠᱟ ᱫᱚ ᱞᱟᱦᱟᱨᱮᱭ ᱫᱟᱜ ᱜᱮᱭᱟ
ᱚ ᱦᱚᱸ ᱟᱫᱚ ᱢᱩᱪᱟᱹᱫ ᱨᱮ ᱫᱟᱜ ᱞᱮᱠᱷᱟᱱ ᱫᱚ ᱚᱱᱟ ᱫᱚ ᱩᱱᱟᱹᱜ ᱠᱟᱹᱢᱤ ᱨᱮᱫᱚ ᱵᱟᱝ ᱮᱢᱟᱭ ᱱᱟᱜ ᱟᱫᱚ᱾ ᱨᱚᱦᱚᱭ ᱫᱚᱠᱚ ᱨᱚᱦᱚᱭ ᱵᱟᱲᱟᱭ ᱜᱮᱭᱟ ᱱᱟᱜ ᱛᱚᱠᱷᱚᱱ ᱦᱚᱸ ᱵᱟᱫᱷᱚ᱾ ᱛᱮ ᱨᱚᱦᱚᱭ ᱜᱮ ᱛᱟᱠᱚ ᱦᱳᱭᱳᱜᱼᱟ ᱛᱚᱞᱟ ᱠᱚ ᱢᱟ ᱛᱟᱦᱮᱱ ᱛᱟᱠᱚ ᱜᱮᱭᱟ ᱟᱨ᱾ ᱯᱚᱨᱮ ᱨᱚᱦᱚᱭ ᱟᱠᱚ ᱚᱱᱟ ᱫᱚ ᱱᱟᱜ᱾ ᱵᱟᱭ ᱦᱩᱭᱩᱜ ᱛᱟᱠᱚᱣᱟ ᱦᱩᱲᱩ ᱠᱚ, ᱡᱟᱸᱦᱟ ᱞᱮᱠᱟ ᱞᱟᱦᱟ ᱦᱩᱭᱩᱜ ᱛᱟᱠᱚᱣᱟ᱾ ᱟᱨ ᱥᱚᱢᱚᱭ ᱨᱮ ᱡᱩᱫᱤ ᱫᱟᱜᱟ ᱮᱱᱠᱷᱟᱱ ᱫᱚ ᱚᱱᱟ᱾ ᱚᱱᱛᱮ ᱠᱷᱚᱱᱟᱜ ᱦᱩᱲᱩ ᱵᱷᱤᱱᱟᱹᱣ ᱦᱩᱭᱩᱜ-ᱟ ᱢᱟᱱᱮ ᱰᱷᱮᱨ ᱦᱩᱭᱩᱜ-ᱟ ᱞᱟᱹᱴᱤᱡ ᱟᱠᱛᱮ ᱦᱩᱭᱩᱜ-ᱟ᱾ ᱟᱨ ᱥᱚᱢᱚᱭ ᱯᱟᱨᱚᱢᱟ ᱛᱮ ᱡᱩᱫᱤ ᱱᱤᱛᱚᱜ ᱮ ᱫᱟᱜᱟ ᱱᱤᱛᱚᱜ᱾ ᱱᱤᱛᱚᱜ ᱠᱷᱚᱱᱮᱢ ᱮᱛᱚᱦᱚᱵᱟ ᱱᱤᱛᱚᱜ ᱢᱟ ᱱᱤᱛᱚᱜ ᱛᱮᱢᱟ᱾ ᱟᱫᱷᱟ ᱵᱷᱟᱜᱽ ᱫᱚᱨᱠᱟᱨ ᱪᱟᱥ ᱫᱚᱠᱟᱨ ᱵᱷᱟᱜ᱾ ᱛᱟᱸᱦᱮ ᱠᱚᱜ-ᱟ ᱟᱨ᱾ ᱱᱤᱛᱚᱜ ᱜᱮᱢ ᱮᱛᱚᱦᱚᱵᱟ ᱮᱱᱠᱷᱟᱱ ᱫᱚ ᱦᱟᱱᱟ ᱢᱟ᱾ ᱵᱤᱞᱤᱜ ᱛᱮ ᱴᱟᱭᱤᱢ ᱞᱟᱜᱟᱜ-ᱟ ᱥᱮ ᱟᱨ ᱚᱱᱟ ᱡᱩᱫᱤ ᱞᱚᱜᱚᱱ ᱜᱮᱛᱟᱢ ᱵᱤᱞᱤᱜ-ᱟ, ᱦᱩᱲᱩ ᱮᱱᱠᱷᱟᱱ ᱫᱚ ᱛᱤᱱᱟᱹᱜ ᱛᱟᱢ ᱦᱩᱭᱩᱜ-ᱟ᱾ ᱚᱱᱮ ᱚᱱᱠᱟ᱾
ᱦᱮᱸ
ᱦᱮᱸ
ᱟᱫᱚ ᱚᱱᱟ ᱛᱮ᱾ ᱢᱮᱱᱟ ᱜᱚᱝᱠᱮ ᱱᱚᱣᱟ ᱪᱟᱥᱚᱜ ᱠᱟᱹᱢᱤ ᱫᱚ ᱵᱚᱞᱮ ᱠᱟᱬᱟ ᱪᱟᱥ ᱠᱚ ᱢᱮᱛᱟᱜ ᱜᱮᱭᱟ ᱚᱱᱮ ᱚᱱᱠᱟᱜᱮ ᱥᱤᱡᱤᱱ ᱨᱮ ᱵᱟᱭ ᱫᱟᱜᱟᱭ᱾ ᱚᱠᱟ ᱫᱚ ᱥᱤᱡᱤᱱ ᱨᱮ ᱫᱟᱜᱟ, ᱟᱫᱚ ᱥᱤᱡᱤᱱ ᱛᱮ ᱨᱮ ᱵᱟᱭ ᱫᱟᱜ ᱞᱮ᱾ ᱵᱟᱠᱷᱟᱡ ᱫᱚ ᱪᱟᱥᱵᱟᱥ ᱠᱚᱫᱚ ᱟᱹᱰᱤ ᱵᱮᱥ ᱩᱯᱟᱹᱭ ᱛᱮ ᱵᱟᱝ ᱦᱩᱭᱩᱜ ᱜᱮᱭᱟ ᱥᱮ᱾ ᱟᱫᱚ ᱵᱟᱝ ᱵᱮᱥ ᱵᱟᱝ ᱦᱩᱭ ᱞᱮᱱ ᱠᱷᱟᱱ ᱜᱮ, ᱞᱚᱥ ᱫᱚ ᱚᱸᱰᱮ ᱜᱮ ᱱᱤᱡᱮᱨᱟᱜ ᱫᱚ ᱢᱮᱱᱟᱜ ᱜᱮᱭᱟ᱾
ᱦᱳᱭ ᱦᱳᱭ ᱟᱫᱚ᱾ ᱟᱞᱮ ᱢᱟᱲᱟᱝ ᱟᱞᱮ ᱥᱮᱫ ᱫᱚ ᱱᱟᱜ ᱢᱟᱲᱟᱝ ᱦᱚᱸ ᱱᱚᱝᱠᱟ ᱵᱟᱲᱟᱣ ᱟᱠᱟᱱ ᱜᱮᱭᱟ ᱢᱤᱫ ᱵᱟᱨ ᱥᱮᱨᱢᱟ᱾ ᱟᱨ ᱫᱚᱦᱱᱟᱜ ᱚᱱᱟ ᱞᱟᱹᱜᱤᱫ ᱟᱞᱮ ᱫᱚ ᱱᱟᱜ᱾ ᱟᱨ ᱫᱟᱜ ᱠᱚᱦᱚᱸ ᱢᱟᱱᱮ ᱵᱟᱭ ᱴᱟᱦᱟᱨᱟᱜ-ᱟ, ᱟᱞᱮ ᱫᱚᱱᱟᱜ ᱵᱩᱨᱩ ᱫᱤᱥᱚᱢ ᱦᱚᱲ ᱠᱟᱱᱟᱞᱮ ᱥᱮ᱾ ᱱᱚᱝᱠᱟ ᱠᱚᱢ ᱥᱚᱢ ᱫᱟᱜ ᱛᱮᱫᱚ ᱟᱞᱮ ᱵᱟᱹᱫᱽ ᱵᱟᱹᱭᱦᱟᱹᱲ ᱠᱚᱫᱚ ᱵᱟᱭ ᱯᱮᱨᱮᱡᱳᱜ ᱛᱟᱞᱮ᱾ ᱟ ᱫᱟᱜ ᱵᱟᱱᱮ ᱦᱩᱸ᱾ ᱚᱴᱟᱝ ᱪᱟᱵᱟᱜᱼᱟ ᱥᱮ ᱪᱷᱟᱱ ᱪᱟᱵᱟᱜ-ᱟ ᱛᱚ ᱪᱟᱵᱟᱜ-ᱟ ᱟᱨ ᱫᱟᱜ ᱴᱟᱨᱦᱟᱣ ᱞᱟᱹᱜᱤᱫ ᱛᱮᱸᱦᱚ᱾ ᱢᱟᱱᱮ ᱛᱚᱞ ᱦᱩᱭᱩᱜ ᱛᱟᱞᱮᱭᱟ ᱚᱱᱮ ᱚᱱᱠᱟ᱾
ᱦᱩᱸ
ᱟᱨ ᱠᱮᱞᱮᱱ ᱠᱚᱨᱮᱱᱟᱜ ᱵᱮᱵᱚᱥᱛᱷᱟ ᱵᱟᱹᱱᱩᱜ-ᱟ, ᱥᱮ ᱞᱚᱠᱮᱱ ᱠᱚᱨᱮᱱᱟᱜ ᱵᱮᱵᱚᱥᱛᱷᱟ ᱵᱟᱹᱱᱩᱜ ᱛᱟᱞᱮᱭᱟ ᱥᱮ᱾ ᱡᱚᱛᱚ ᱥᱮᱨᱢᱟ ᱫᱟᱜ ᱡᱟᱹᱲᱤ ᱵᱷᱚᱨᱥᱟ ᱛᱮᱜᱮᱞᱮ ᱪᱟᱥ ᱠᱚᱞᱮ ᱨᱟᱠᱟᱵᱟ᱾ ᱚᱱᱮ ᱚᱱᱠᱟ
ᱟᱫᱚ ᱱᱚᱣᱟ ᱫᱚ ᱥᱚᱨᱠᱟᱨᱟᱜ ᱵᱷᱩᱞ ᱠᱟᱱᱟ ᱥᱮ ᱥᱚᱨᱠᱟᱨ ᱢᱟᱱᱮ᱾ ᱮᱸ ᱠᱤᱥᱟᱱ ᱠᱷᱚᱡ ᱞᱟᱹᱴᱩᱜ-ᱟ ᱱᱚᱣᱟ ᱵᱷᱟᱨᱚᱛ ᱫᱤᱥᱚᱢ ᱨᱮᱫᱚ ᱪᱤᱞᱤ ᱦᱚᱸ ᱵᱟᱹᱱᱩᱭᱟ ᱢᱮᱱ ᱠᱷᱟᱡ ᱜᱟᱱᱚᱜ-ᱟ ᱨᱚᱲᱛᱮ ᱜᱟᱱᱚᱜᱚᱜ-ᱟ ᱡᱮ ᱱᱚᱣᱟ ᱫᱷᱟᱹᱨᱛᱤ ᱨᱮ ᱠᱤᱥᱟᱱ ᱜᱮ ᱡᱷᱚᱛᱚ ᱠᱷᱚᱱ ᱠᱚ ᱞᱟᱹᱴᱩᱣᱟ ᱠᱤᱥᱟᱱ ᱡᱩᱫᱤ ᱵᱟᱭ ᱪᱟᱥᱚᱜᱚᱜ-ᱟ ᱛᱚ ᱪᱟᱹᱠᱨᱤᱭᱟᱱ ᱦᱚᱲ ᱡᱚᱢ ᱚᱠᱟ ᱠᱷᱚᱱ ᱧᱟᱢᱟ ᱥᱚᱨᱼᱼ ᱠᱟᱨ ᱚᱠᱟ ᱠᱷᱚᱱ ᱡᱚᱢ ᱢᱮ ᱧᱟᱢᱟ ᱦᱳᱭ ᱥᱮ ᱵᱟᱝ᱾ ᱛᱚ ᱚᱱᱟᱛᱮ ᱥᱚᱨᱠᱟᱨ ᱫᱚ ᱱᱚᱣᱟ ᱠᱤᱥᱟᱱ ᱪᱮᱛᱟᱱ ᱨᱮ ᱰᱷᱮᱨ᱾ ᱯᱷᱳᱠᱟᱥ ᱮᱢᱟ ᱛᱟᱸᱦᱮ ᱠᱟᱱᱟ ᱟᱢᱫᱚ᱾ ᱥᱚᱨᱠᱟᱨ ᱦᱚᱸ ᱱᱚᱰᱮ ᱛᱷᱚᱲᱟ ᱟᱵᱚ ᱟᱹᱰᱤ ᱵᱮᱥ ᱵᱟᱭ ᱠᱟᱹᱢᱤᱭᱮᱫ ᱠᱟᱱᱟ ᱥᱮ ᱱᱚᱣᱟ ᱥᱚᱨᱼᱼ ᱵᱷᱩᱞ ᱠᱟᱱᱟ, ᱟᱨ ᱵᱟᱠᱷᱟᱡ ᱯᱟᱱᱧᱡᱟᱵᱽ ᱫᱤᱥᱚᱢ ᱦᱚᱸ ᱚᱸᱰᱮ ᱦᱚᱸ ᱚᱱᱠᱟ ᱱᱟᱹᱭ ᱜᱟᱰᱟ ᱮᱢᱟᱱ ᱠᱚᱫᱚ ᱵᱟᱹᱱᱩᱜ-ᱟ ᱱᱟᱦᱟᱜ᱾ ᱚᱸᱰᱮ ᱫᱚ ᱮᱠᱮᱱ ᱵᱳᱨᱤᱝ ᱛᱮ ᱫᱟᱜ ᱩᱰᱩᱠ ᱠᱟᱛᱮᱫ ᱦᱩᱲᱩ ᱠᱚ ᱪᱟᱥ ᱫᱟ ᱟᱞᱩ ᱠᱚ ᱪᱟᱥ ᱮᱫᱟ ᱯᱮᱸᱭᱟᱡᱽ ᱢᱟᱹᱨᱤᱪ ᱟᱨ ᱮᱢᱟᱱ ᱛᱮᱭᱟᱜ ᱡᱚᱛᱚ᱾ ᱡᱚᱛᱚ ᱟᱜ ᱠᱚ ᱪᱟᱥ ᱫᱟ᱾
ᱟᱨ ᱚᱸᱰᱮ ᱠᱷᱚᱱᱟᱜ ᱥᱩᱵᱤᱫᱟ ᱢᱮᱱᱟᱜ ᱛᱮ ᱜᱚᱴᱟ ᱵᱷᱟᱨᱚᱛ ᱥᱟᱯᱞᱟᱭᱚᱜ ᱠᱟᱱᱟ᱾ ᱚᱸᱰᱮᱱᱟᱜ ᱪᱟᱣᱞᱮ ᱟᱞᱮ ᱱᱚᱛᱮ ᱟᱥᱟᱢ ᱨᱮᱦᱚᱸ ᱦᱟᱡᱩᱜ ᱠᱟᱱᱟ, ᱯᱟᱧᱡᱟᱵᱽ ᱫᱤᱥᱚᱢ ᱨᱮᱭᱟᱜ ᱯᱮᱸᱭᱟᱡ ᱟᱥᱟᱢ ᱛᱮᱭ ᱦᱤᱡᱩᱜ ᱠᱟᱱᱟ, ᱟᱹᱞᱩ ᱦᱚᱸ ᱦᱤᱡᱩᱜ ᱠᱟᱱᱟ᱾ ᱚᱱᱛᱮ ᱦᱚᱸ ᱱᱟᱹᱭ ᱜᱟᱰᱟ ᱫᱚ ᱵᱟᱹᱱᱩᱜ ᱜᱮᱭᱟ ᱥᱮ,
ᱦᱩᱸ ᱦᱩᱸ ᱚᱱᱛᱮ ᱵᱟᱱᱩᱜ ᱜᱮᱭᱟ᱾ ᱟᱨ ᱚᱱᱠᱟᱱ ᱵᱮᱵᱚᱥᱛᱷᱟ ᱡᱚᱫᱤ ᱟᱵᱚ ᱥᱮᱫ ᱡᱚᱫᱤ ᱛᱟᱦᱮᱸ ᱠᱚᱜ-ᱟ ᱮᱱᱠᱷᱟᱱ ᱟᱵᱚ ᱥᱮᱫ ᱨᱮᱦᱚᱸ ᱮᱸ ᱟᱭᱢᱟ ᱜᱟᱱ ᱢᱟᱱᱮ ᱡᱟᱦᱟᱸ ᱞᱮᱠᱟᱱ ᱛᱚ ᱦᱩᱲᱩ ᱦᱩᱭᱩᱜ ᱠᱟᱱᱟ, ᱚᱱᱟ ᱠᱷᱚᱱ ᱟᱨ ᱡᱟᱹᱥᱛᱤ ᱦᱩᱲᱩ ᱦᱚᱭᱛᱚ ᱦᱩᱭ ᱠᱚᱜ-ᱟ ᱦᱩᱱᱟᱹᱝ, ᱥᱚᱢᱚᱭ ᱨᱮᱢ ᱮᱸ ᱦᱩᱲᱩ ᱫᱚ ᱥᱚᱢᱚᱭ ᱨᱮᱢ ᱪᱟᱥ ᱞᱮᱠᱷᱟᱱ ᱜᱮᱥᱮ ᱦᱩᱭᱩᱜ-ᱟ ᱟᱨ ᱡᱩᱫᱤ ᱥᱚᱢᱚᱭ ᱨᱮᱜᱮ ᱵᱟᱢ ᱪᱟᱥᱟ ᱮᱱᱠᱷᱟᱱ ᱫᱚ ᱦᱩᱭᱩᱜ-ᱟ ᱚᱠᱟ ᱠᱷᱚᱱ, ᱟᱨ ᱚᱠᱟ ᱥᱮᱞᱚ ᱠᱚ, ᱵᱳᱨᱤᱝ ᱠᱚ ᱛᱟᱦᱮᱸ ᱞᱮᱱᱠᱷᱟᱱ ᱫᱚ, ᱵᱟᱨᱚ ᱢᱟᱥ ᱦᱩᱲᱩᱢ ᱪᱟᱥᱟ ᱵᱟᱨᱚ, ᱢᱟᱥ ᱥᱚᱵᱡᱤ ᱠᱚᱦᱚᱸᱢ ᱪᱟᱥᱟ, ᱦᱩᱲᱩ ᱦᱚᱢ ᱪᱟᱥᱟ, ᱮᱢᱟᱱ ᱛᱮᱫ ᱟᱨᱚ ᱦᱮᱸ ᱥᱮ, ᱟᱨ ᱚᱱᱟ ᱠᱚ ᱨᱮᱱᱟᱜ ᱵᱮᱵᱚᱥ ᱵᱟᱝ ᱛᱟᱦᱮᱸ ᱞᱮᱱᱠᱷᱟᱱ ᱫᱚ ᱟᱨ ᱚᱠᱟᱨᱮ, ᱟᱨ ᱥᱮᱨᱢᱟ ᱫᱟᱜ ᱡᱟᱹᱲᱤ ᱵᱷᱚᱨᱥᱟ ᱨᱮᱢ ᱛᱟᱦᱮᱸᱱᱟ ᱱᱚᱜᱼᱚ ᱱᱚᱝᱠᱟ, ᱥᱚᱢᱚᱭ ᱨᱮ ᱵᱟᱭ ᱫᱟᱜᱟ, ᱟᱨ ᱨᱮᱸᱜᱮᱡ ᱛᱮᱜᱮᱢ ᱜᱩᱡᱩᱜᱼᱟ᱾ ᱢᱟᱱᱮ ᱚᱝᱠᱟ ᱟᱵᱚ ᱦᱚᱲ ᱦᱚᱯᱚᱱ ᱢᱟ ᱱᱟᱦᱟᱜ ᱪᱟᱥ ᱟᱵᱚᱱ ᱛᱚᱵᱮ ᱡᱟᱣ ᱟᱵᱚ ᱚᱲᱟᱜ ᱨᱮ ᱚᱲᱟᱜ ᱨᱮᱱᱟᱜ ᱪᱩᱞᱦᱟᱹ ᱡᱩᱞᱟᱹᱜ ᱛᱚᱵᱟᱱᱟ, ᱟᱨ ᱡᱚᱫᱤ ᱵᱟᱵᱚᱱ ᱪᱟᱥ ᱮᱱᱠᱷᱟᱱ ᱫᱚ ᱦᱟᱸᱜ ᱪᱩᱞᱦᱟᱹ ᱜᱮ ᱱᱟᱦᱟᱜ ᱵᱟᱝ ᱡᱩᱞᱩᱜ ᱛᱟᱵᱚᱱᱟ ᱚᱱᱮ ᱚᱝᱠᱟ᱾ ᱮᱱᱠᱷᱟᱱ ᱫᱚ, ᱟᱯᱮ ᱥᱮᱫ ᱫᱚ ᱱᱟᱦᱟᱜ ᱟᱹᱰᱤ ᱱᱟᱯᱟᱭ ᱫᱟᱜ ᱠᱚ ᱟᱬᱜᱚ ᱠᱟᱜ-ᱟᱭ ᱞᱟᱦᱟ ᱥᱮᱫ ᱨᱮᱜᱮ ᱦᱮᱸ ᱥᱮ᱾
ᱦᱩᱸᱜ-ᱩ, ᱟᱫᱚ ᱟᱞᱮ ᱥᱮᱫ ᱨᱮᱦᱚᱸ ᱜᱚ ᱴᱟ ᱫᱚ ᱚᱝᱠᱟᱱᱟᱜ ᱥᱩᱵᱤᱫᱟ ᱵᱟᱹᱱᱩᱜᱼᱟ ᱱᱟᱦᱟᱜ ᱢᱤᱢᱤᱫ ᱜᱚᱴᱮᱡ ᱡᱟᱭᱜᱟ ᱢᱮᱱᱟᱜ-ᱟ ᱥᱮ ᱚᱱᱛᱮ ᱫᱚ ᱚᱱᱠᱟᱱ ᱡᱟᱹᱯᱤᱫᱟᱜ ᱛᱚ ᱵᱟᱭ ᱧᱟᱢᱟ, ᱠᱮᱱᱮᱞ ᱫᱟᱜ ᱛᱚ ᱵᱟᱭ ᱧᱟᱢ ᱠᱮᱭᱟ᱾ ᱛᱚ ᱥᱩᱥᱠᱮᱴ ᱠᱚ ᱢᱮᱱᱟᱜ ᱜᱮᱭᱟ ᱟᱫᱚ ᱥᱩᱥᱠᱮᱴ ᱱᱤᱛ ᱫᱷᱟᱹᱵᱤᱡ ᱚᱱᱠᱟ ᱠᱚᱢᱯᱞᱤᱴ ᱵᱟᱝ ᱦᱩᱭ ᱠᱟᱱᱟ᱾
ᱟᱪᱪᱷᱟ, ᱟᱪᱪᱷᱟ ᱟᱯᱮ
ᱵᱟᱝ ᱦᱳᱭ-ᱟ ᱚᱱᱟ ᱠᱚ ᱨᱮ ᱤᱭᱟᱹ ᱦᱳᱭᱳᱜ-ᱟ ᱛᱚ, ᱜᱩᱣᱟᱹ ᱠᱚ ᱵᱟᱜᱟᱱᱫᱟ᱾ ᱦᱮᱸ ᱟᱫᱚ ᱜᱩᱣᱟᱹ ᱨᱮᱦᱚᱸ ᱢᱚᱡᱽ ᱯᱟᱭᱥᱟ ᱢᱮᱱᱟᱜ-ᱟ ᱥᱮ᱾
ᱟᱸ ᱜᱩᱣᱟᱹ ᱫᱚ ᱜᱩᱣᱟᱹ᱾
ᱨᱮ ᱱᱟᱦᱟᱜ ᱟᱞᱤᱧ ᱵᱟᱞᱤᱧ ᱵᱩᱡᱷᱟᱣ ᱫᱟᱲᱮ ᱠᱟᱜᱼᱟ᱾
ᱥᱩᱯᱟᱲᱤ ᱵᱟᱰᱟᱭ ᱟᱵᱮᱱ?
ᱥᱩᱯᱟᱲᱤ ᱟᱸᱡᱚᱢ ᱠᱟᱜᱼᱟ ᱞᱤᱧ ᱟᱞᱮ ᱥᱮᱫ ᱟᱞᱮ ᱥᱮᱫ ᱱᱚᱛᱮ ᱵᱟᱠᱚ ᱪᱟᱥᱟ ᱠᱚ ᱵᱟᱹᱞᱤᱧ ᱧᱮᱞ ᱠᱟᱜᱼᱟ ᱨᱮᱦᱚᱸ ᱛᱚ ᱟᱸᱡᱚᱢ ᱠᱟᱜ ᱟᱞᱤᱧ᱾
ᱚᱻ᱾
ᱚ, ᱟᱪᱪᱷᱟ ᱟᱨ ᱚᱱᱛᱮ ᱫᱚ ᱱᱟᱦᱟᱜ ᱟᱯᱮ ᱥᱮᱫ ᱫᱚ ᱱᱟᱦᱟᱜ
ᱟᱫᱚ ᱱᱚᱣᱟ ᱠᱟᱹᱢᱤ ᱢᱟ ᱜᱩᱣᱟᱹ ᱵᱟᱜᱟᱱ ᱨᱮᱫᱚ ᱢᱟᱱᱮ ᱪᱮᱫ ᱦᱚᱸ ᱵᱟᱝ ᱠᱷᱟᱹᱴᱱᱤ ᱦᱚᱸ ᱵᱟᱹᱱᱩᱜᱼᱟ, ᱠᱚᱥᱼᱼ ᱴᱚ ᱦᱚᱸ ᱵᱟᱹᱱᱩᱜ ᱜᱮᱭᱟ᱾ ᱮᱸ ᱟᱢ ᱡᱟᱦᱟᱸ ᱞᱮᱠᱟᱛᱮ ᱢᱤᱫ ᱫᱷᱟᱢ ᱵᱟᱜᱟᱱ ᱠᱮᱫᱟ ᱛᱟᱦᱮᱸᱭᱮᱱᱟ ᱚᱱᱟ ᱫᱚ ᱯᱚᱱᱫᱨᱚ, ᱵᱤᱥ ᱵᱚᱪᱷᱚᱨ ᱦᱟᱹᱵᱤᱡ ᱦᱮᱸ ᱯᱟᱸᱪ ᱠᱷᱚᱡ ᱥᱟᱛ ᱵᱚᱪᱷᱚᱨ ᱵᱷᱤᱛᱨᱤ ᱛᱮ ᱡᱚᱜᱼᱟ ᱟᱨ ᱠᱷᱟᱹᱞᱤ ᱯᱚᱭᱥᱟ᱾ ᱵᱚᱪᱷᱚᱨ ᱢᱟ ᱛᱟᱦᱮᱸᱱᱟ᱾